ᱟᱸᱡᱚᱢ ᱧᱟᱢ ᱫᱟᱢ ᱜᱚᱝᱠᱮ?
ᱦᱮᱸ ᱟᱸᱡᱚᱢᱚᱜ ᱠᱟᱱ ᱜᱮᱭᱟ ᱢᱟ ᱞᱮᱭ ᱵᱮᱱ᱾
ᱚ ᱛᱚ ᱜᱚᱝᱠᱮ ᱟᱵᱮᱱ ᱵᱮᱱ ᱢᱮᱱᱮᱫ ᱠᱟᱱ ᱛᱟᱦᱮᱸᱱᱟ ᱡᱮ ᱵᱚᱞᱮ ᱚᱱᱮ ᱠᱚᱭᱞᱟ ᱡᱮᱴᱟ ᱮᱱᱛᱮᱫ ᱠᱚᱭᱞᱟ ᱮᱱᱛᱮᱫ
ᱦᱮᱸ ᱦᱮᱸ᱾
ᱠᱚᱭᱞᱟ ᱫᱚ ᱚᱱᱮ ᱟᱯᱮ ᱟᱯᱮ ᱠᱷᱚᱱᱟᱜ ᱚᱱᱛᱮ ᱛᱤᱱᱟᱹᱜ ᱛᱤᱱᱟᱹᱜ ᱢᱟᱱᱮ ᱢᱟᱱᱮ ᱚᱱᱟ ᱟᱯᱮ ᱚᱱᱛᱮ ᱮᱨᱤᱭᱟ ᱨᱮᱜᱮ ᱢᱮᱱᱟᱜᱼᱟ ᱥᱮ ᱪᱮᱫ ᱞᱮᱠᱟ?
ᱦᱮᱸ ᱮᱨᱤᱭᱟ ᱫᱚ ᱟᱫᱚ ᱯᱷᱟᱨᱟᱠ ᱜᱮᱭᱟ ᱟᱞᱮ ᱴᱷᱮᱡ ᱠᱷᱚᱡ ᱫᱚ ᱚᱱᱠᱟ ᱠᱩᱲᱤ ᱯᱚᱪᱤᱥ ᱠᱤᱞᱳᱢᱤᱴᱟᱨ ᱜᱟᱱ, ᱛᱚ ᱮᱠᱷᱚᱱ ᱫᱚ ᱦᱟᱸᱜ ᱚᱱᱠᱟ ᱫᱩ ᱱᱚᱢᱵᱚᱨ ᱠᱟᱛᱮᱫ ᱠᱚ ᱛᱩᱞᱟᱹᱣᱮᱫ ᱛᱟᱦᱮᱸᱱᱟ᱾
ᱟᱪᱷᱟ ᱪᱷᱟ᱾
ᱟᱫᱚ ᱮᱸ ᱚᱱᱠᱟ ᱜᱮ ᱮᱸ ᱮᱠᱷᱚᱱᱳ ᱠᱩ ᱤᱭᱟᱹᱭ ᱜᱮᱭᱟ, ᱩᱴᱷᱟᱹᱣᱮᱜ ᱜᱮᱭᱟ ᱠᱚ ᱛᱩᱞᱟᱹᱣᱮᱜ ᱜᱮᱭᱟ ᱠᱚ᱾
ᱦᱩᱸ᱾
ᱟᱨ ᱟᱠᱷᱨᱤᱧ ᱦᱚᱸᱠᱚ ᱟᱠᱷᱨᱤᱧ ᱮᱫ ᱜᱮᱭᱟ ᱚᱱᱠᱟ ᱠᱟᱛᱮ ᱜᱮ᱾
ᱟᱪᱪᱷᱟ᱾
ᱦᱮᱸ ᱟ ᱯᱚᱭᱥᱟ ᱫᱚ ᱦᱳᱭᱳᱜ ᱜᱮᱭᱟ ᱚᱱᱟ ᱨᱮᱫᱚ ᱡᱟᱦᱟᱸᱭ ᱠᱚ ᱠᱟᱹᱢᱤ ᱜᱮᱭᱟ, ᱢᱟᱱᱮ ᱞᱟᱛ ᱛᱟᱨ ᱨᱮ ᱡᱟᱦᱟᱸᱭ ᱠᱚ ᱛᱟᱦᱮᱸᱱ ᱜᱮᱭᱟ ᱚᱸᱰᱮ ᱠᱚᱭᱞᱟ ᱠᱚ ᱢᱟᱜᱟ ᱟᱨ ᱠᱚ ᱨᱟᱠᱟᱵ ᱦᱚᱲ ᱟᱞᱟᱫᱟ ᱠᱚ ᱛᱟᱦᱮᱸᱱᱟ ᱥᱟᱶᱛᱮ ᱛᱟᱱ ᱨᱮ ᱦᱚᱲ ᱠᱚ ᱛᱟᱦᱮᱸᱱᱟ ᱩᱱᱠᱩ ᱚᱨ ᱨᱟᱠᱟᱵ ᱟᱠᱚ᱾
ᱦᱩᱸ ᱦᱩᱸ᱾
ᱚ ᱯᱚᱭᱥᱟ ᱫᱚ ᱵᱷᱟᱞᱮ ᱜᱮᱠᱚ ᱧᱟᱢ ᱜᱮᱭᱟ᱾ ᱦᱳᱭᱳᱜ ᱛᱟᱠᱚ ᱜᱮᱭᱟ᱾ ᱟᱯᱮ ᱥᱮᱫ ᱫᱚ ᱵᱟᱹᱱᱩᱜ ᱠᱟᱜ ᱛᱮ ᱚᱱᱠᱟ ᱠᱷᱟᱫᱟᱱ ᱫᱚ ᱠᱚᱭᱞᱟ ᱨᱮᱭᱟᱜ?
ᱜᱚᱝᱠᱮ ᱱᱚᱱᱛᱮ ᱢᱟ ᱚᱱᱠᱟ ᱠᱚᱭᱞᱟ ᱠᱷᱟᱫᱟᱱ ᱥᱮ ᱚᱱᱠᱟ ᱯᱮᱴᱨᱳᱞᱤᱭᱟᱢ ᱠᱚ ᱚᱱᱠᱟᱱᱟᱜ ᱠᱷᱟᱫᱟᱱ ᱢᱟ ᱮᱠᱫᱚᱢ ᱜᱮ ᱵᱟᱹᱱᱩᱜ ᱠᱟᱫᱟ ᱠᱷᱟᱹᱞᱤ ᱱᱚᱱᱛᱮ ᱛᱮ ᱢᱟ ᱠᱷᱟᱹᱞᱮ ᱪᱟᱥ ᱵᱟᱥ ᱞᱟᱜᱤᱫ ᱢᱚᱸᱡ ᱦᱩᱭᱩᱜᱼᱟ᱾ ᱛᱚ ᱟᱫᱚ ᱞᱤᱧ ᱢᱮᱱ ᱚᱪᱚᱭᱫᱟ ᱵᱚᱞᱮ ᱡᱮ ᱦᱚᱸᱜᱼᱚᱭ ᱡᱮ ᱠᱚᱭᱞᱟ, ᱦᱮᱸ ᱥᱮ? ᱵᱟᱝ ᱟᱵᱚ ᱢᱟᱱᱮ ᱫᱤᱱᱟᱹᱢ ᱫᱤᱱ ᱠᱟᱹᱢᱤ ᱨᱮ ᱞᱟᱜᱟᱜ ᱠᱟᱱ ᱛᱟᱵᱚᱱᱟ ᱠᱚᱭᱞᱟ ᱢᱟᱱᱮ ᱢᱮᱱᱟᱜ ᱚᱱᱮ ᱞᱟᱴᱷᱩ ᱞᱟᱹᱴᱷᱩ ᱤᱭᱟᱹ ᱠᱚᱨᱮ ᱦᱚᱸ ᱡᱮ ᱞᱟᱴᱩᱷ ᱞᱟᱹᱴᱩ ᱡᱮ ᱱᱚᱜᱚᱭ ᱡᱮ ᱤᱭᱟᱹ ᱠᱚ ᱢᱮᱱᱟᱜ ᱠᱳᱢᱯᱟᱱᱤ ᱠᱚ ᱢᱮᱱᱟᱜ-ᱟ ᱥᱮ ᱤᱱᱰᱟᱥᱴᱨᱤ ᱠᱚ ᱢᱮᱱᱟᱜᱼᱟ ᱡᱮᱴᱟ ᱟᱱᱛᱮᱱᱟᱜ ᱤᱭᱟᱹ ᱠᱚ ᱵᱮᱱᱟᱣ ᱫᱟ ᱢᱟᱱᱮ, ᱡᱟᱦᱟᱸᱱᱟᱜ ᱠᱚᱠᱚ ᱵᱮᱱᱟᱣ ᱫᱟ ᱴᱷᱤᱠ ᱜᱮᱭᱟ ᱩᱱᱠᱩ ᱦᱚᱸ ᱠᱟᱹᱢᱤ ᱨᱮ ᱞᱟᱜᱟᱜ ᱠᱟᱱ ᱛᱟᱠᱚᱣᱟ᱾ ᱟᱫᱚᱞᱤᱧ ᱢᱮᱱ ᱚᱪᱚᱭᱫᱟ ᱵᱚᱞᱮ ᱡᱮ ᱦᱚᱸᱜᱼᱚᱭ ᱡᱮ ᱠᱚᱭᱞᱟ ᱡᱮ ᱢᱮᱱᱟᱜ-ᱟ ᱥᱮ ᱵᱟᱝ ᱟᱫᱚ ᱟᱫᱚ ᱦᱚᱲᱟᱜ ᱢᱮᱫᱴᱟᱝ ᱮᱴ ᱛᱮ ᱢᱮᱱᱟᱜ ᱛᱟᱵᱚᱱ ᱡᱮ ᱮᱱᱛᱮᱫ ᱡᱮ ᱡᱚᱞ ᱫᱟᱜ ᱮᱱᱛᱮᱫ ᱫᱟᱜ ᱦᱟᱥ ᱥᱟ ᱟᱨ ᱦᱩᱭᱩᱜ ᱠᱟᱱ ᱛᱟᱵᱚᱱᱟ ᱚᱱᱟ ᱫᱷᱟᱨᱤ ᱠᱩ ᱮᱱᱛᱮᱫ ᱚᱱᱟ ᱫᱚ ᱵᱚᱞᱮ ᱟᱵᱚ ᱟᱵᱚᱣᱟᱜ ᱠᱟᱱ ᱜᱮᱭᱟ᱾ ᱥᱮ ᱪᱮᱫ ᱵᱮᱱ ᱢᱮᱱ ᱫᱟ? ᱟᱫᱚ ᱦᱚᱸᱜᱼᱚᱭ ᱟᱵᱚᱣᱟᱜ ᱠᱟᱱ ᱜᱮᱭᱟ ᱚᱱᱠᱟ ᱠᱚ ᱢᱮᱱᱟ᱾
ᱧᱮᱞ ᱦᱳᱭᱳᱜ ᱛᱟᱵᱚᱱᱟ ᱦᱮᱸ᱾
ᱟᱵᱚ ᱜᱮ ᱧᱮᱞ ᱦᱩᱭᱩᱜ ᱛᱟᱵᱚᱱᱟ ᱟᱫᱚ ᱱᱚᱜ-ᱚᱭ ᱡᱮ ᱱᱤᱭᱟᱹ ᱠᱚ ᱡᱤᱱᱤᱥ ᱡᱩᱫᱤ ᱟᱵᱚᱣᱟᱜ ᱡᱩᱫᱤ ᱦᱩᱭ ᱞᱮᱱ ᱠᱷᱟᱡ ᱛᱟᱞᱦᱮ ᱱᱚᱜᱼᱚᱭ ᱡᱮ ᱠᱚᱭᱞᱟ ᱡᱮ ᱢᱮᱱᱟᱜ ᱛᱟᱵᱚᱱᱟ ᱪᱮᱜ ᱵᱮᱱ ᱢᱮᱱᱫᱟ ᱡᱮ ᱱᱚᱜᱚᱭ ᱡᱮ ᱠᱚᱭᱞᱟ ᱡᱮ ᱢᱮᱱᱟᱜᱼᱟ ᱟᱫᱚ ᱱᱮ ᱱᱮ ᱱᱤᱭᱟᱹ ᱠᱚᱭᱞᱟ ᱫᱚ ᱵᱚᱞᱮ ᱢᱟᱱᱮ ᱟᱵᱳᱣᱟᱜ ᱟᱣᱛᱟ ᱨᱮᱜᱮ ᱯᱟᱲᱟᱣ ᱠᱚᱜᱼᱟ ᱥᱮ ᱢᱟᱱᱮ ᱪᱮᱫ ᱞᱮᱠᱟ ᱢᱟᱱᱮ ᱟᱵᱮᱱ ᱱᱤᱭᱟᱹ ᱠᱚ ᱵᱮᱯᱟᱨ ᱱᱤᱭᱟᱹᱛᱮ ᱪᱮᱫ ᱵᱮᱱ ᱦᱩᱫᱤᱥᱚᱜ ᱠᱟᱱᱟ?
ᱠᱚᱭᱞᱟ ᱫᱚ ᱚᱱᱟ ᱫᱚ ᱪᱮᱫ ᱤᱧ ᱞᱟᱹᱭᱟ ᱡᱮ ᱚᱱᱟ ᱫᱚ ᱚᱠᱟ ᱡᱟᱭᱜᱟ ᱨᱮ ᱢᱟᱱᱮ ᱢᱮᱱᱟᱜ ᱠᱟᱫᱟ ᱚᱛ ᱞᱟᱛᱟᱨ ᱨᱮ ᱡᱟᱦᱟᱸ ᱠᱚᱨᱮ ᱛᱚ ᱚᱱᱟ ᱫᱚ ᱟᱵᱚᱣᱟᱜ ᱡᱩᱫᱤ ᱡᱟᱭᱜᱟ ᱞᱟᱛᱟᱨ ᱨᱮ ᱛᱟᱦᱮᱸᱱᱟ ᱚᱱᱠᱟ ᱢᱮᱱᱟᱜ ᱠᱟᱫ ᱛᱟᱵᱚᱱ ᱜᱮᱭᱟ ᱛᱚ ᱾ ᱛᱚ ᱟᱵᱚ ᱫᱚ ᱪᱮᱛᱟᱱ ᱨᱮᱭᱟᱜ ᱡᱟᱭᱜᱟ ᱢᱚᱛᱚᱡ ᱜᱮ ᱚᱱᱠᱟ ᱜᱮᱠᱚ ᱤᱭᱟᱹᱣ ᱠᱟᱜ ᱛᱟᱵᱚᱱᱟ ᱠᱤᱱᱛᱩ ᱞᱟᱛᱟᱨ ᱨᱮᱭᱟᱜ ᱡᱟᱦᱟᱸ ᱞᱟᱛᱟᱨ ᱡᱩᱫᱤ ᱚᱱᱟ ᱟᱯᱱᱟᱨᱟ ᱟᱜ ᱡᱟᱭᱜᱟ ᱡᱩᱫᱤ ᱞᱟᱛᱟᱨ ᱨᱮ ᱠᱚᱭᱞᱟ ᱛᱟᱦᱮᱱᱟ ᱛᱚ ᱚᱱᱟ ᱫᱚ ᱥᱚᱨᱠᱟᱨᱮ ᱢᱮᱱ ᱞᱮᱭᱟ ᱡᱮ ᱱᱚᱣᱟ ᱫᱚ ᱥᱚᱨᱠᱟᱨᱟᱜ ᱠᱟᱱᱟ᱾
ᱟᱪᱪᱷᱟ ᱟᱪᱪᱷᱟ ᱟᱪᱪᱷᱟ᱾
ᱦᱮᱸ ᱟᱫᱚ᱾ ᱧᱩᱛᱩᱢ ᱛᱮ ᱡᱟᱭᱜᱟ ᱨᱮ ᱛᱟᱦᱮᱱ ᱨᱮᱦᱚᱸ ᱚᱱᱟ ᱫᱚ ᱦᱚᱭᱛᱚ ᱢᱮᱛᱟᱢ ᱟᱠᱚ ᱡᱮ ᱡᱟᱭᱜᱟ ᱟᱢᱟᱜ ᱡᱟᱭᱜᱟ ᱨᱮ ᱢᱮᱱᱟᱜ ᱟᱠᱟᱫ ᱨᱮᱦᱚᱸ ᱟᱞᱮ ᱮᱴᱟᱜ ᱥᱮᱫ ᱡᱟᱭᱜᱟ ᱞᱮ ᱮᱢᱟ ᱢᱟ ᱱᱚᱣᱟ ᱫᱚ ᱱᱤᱛᱚᱜ ᱫᱚ ᱥᱚᱨᱠᱟᱨᱟᱜ ᱤᱭᱟᱹ ᱨᱮ ᱯᱟᱲᱟᱜ ᱠᱟᱱᱟ᱾
ᱥᱮ ᱚᱱᱠᱟ ᱠᱟᱛᱮᱜ ᱠᱟᱹᱢᱤ ᱠᱚ ᱮ ᱮᱢᱟ ᱠᱚ ᱠᱟᱱᱟ᱾ ᱚᱱᱠᱟ ᱠᱟᱛᱮᱜ ᱠᱚ ᱞᱟᱜᱟᱭᱮᱫ ᱠᱚᱣᱟ ᱟᱞᱤᱧ ᱦᱚᱸ ᱱᱚᱣᱟ ᱠᱚᱨᱮ ᱟᱫᱚ ᱵᱟᱹᱞᱤᱧ ᱵᱟᱲᱟᱭ ᱠᱟᱫᱟ ᱦᱩᱸ
ᱚ ᱟᱫᱚ ᱵᱮᱱ ᱢᱮᱱᱫᱟ ᱴᱷᱤᱠ ᱜᱮᱵᱮᱱ ᱢᱮᱱᱫᱟ ᱡᱮ ᱥᱚᱨᱠᱟᱨ ᱚᱱᱟ ᱡᱟᱭᱜᱟ ᱠᱚ ᱦᱟᱛᱟᱣ ᱫᱟᱠᱩ ᱥᱚᱨᱠᱟᱨ ᱦᱟᱛᱟᱣ ᱠᱟᱛᱮ ᱩᱱᱠᱩ ᱢᱟᱱᱮ ᱮᱴᱟᱜ ᱡᱟᱭᱜᱟ ᱠᱚ ᱮᱢᱟ ᱠᱚ ᱠᱟᱱᱟ ᱡᱩᱫᱤ ᱦᱚᱸ ᱡᱩᱫᱤ ᱱᱤᱡᱮᱨᱟᱜ ᱡᱟᱭᱜᱟᱭ ᱯᱟᱲᱟᱣ ᱞᱮᱱᱠᱷᱟᱡ ᱢᱚᱱᱮ ᱥᱟᱱᱛᱟᱞᱟᱜ ᱡᱟᱭᱜᱟ ᱜᱮ ᱯᱟᱲᱟᱣᱱᱟ ᱟᱫᱚ ᱵᱟᱝ ᱠᱷᱟᱱ ᱫᱚ ᱩᱱᱠᱩ ᱫᱚᱠᱚ ᱪᱤᱠᱟ ᱠᱟᱣᱟ ᱠᱚ ᱚᱸᱰᱮ ᱠᱷᱚᱱᱟᱜ ᱠᱚ ᱚᱪᱚᱜ ᱨᱮᱱᱟᱜ ᱠᱚ ᱪᱮᱥᱴᱟ ᱠᱚᱣᱟ᱾ ᱡᱮᱢᱚᱱ ᱱᱤᱭᱟᱹ ᱫᱚ ᱟᱯᱮᱭᱟᱜ ᱡᱟᱭᱜᱟ ᱫᱚ ᱵᱟᱝ ᱠᱟᱱᱟ ᱡᱮ ᱪᱮᱫ ᱞᱮᱠᱟ ᱱᱤᱭᱟᱹ ᱟᱰᱮ ᱱᱤᱭᱟᱹ ᱢᱮᱱᱟᱜ᱾ ᱛᱚ ᱦᱟᱱᱟ ᱢᱮᱱᱟᱜᱼᱟ ᱛᱚ ᱢᱟᱱᱮ ᱦᱟᱝᱠᱟ ᱱᱟᱝᱠᱟ ᱤᱭᱟᱹ ᱦᱟᱱᱟ ᱱᱟᱣᱟ ᱤᱭᱟᱹ ᱩᱫᱩᱜ ᱵᱟᱲᱟ ᱠᱟᱛᱮ ᱚᱱᱮ ᱤᱝᱠᱟ ᱤᱭᱟᱹ ᱠᱚ ᱩᱫᱩᱜ ᱠᱚᱣᱟ ᱢᱟᱱᱮ ᱵᱚᱛᱚᱨ ᱦᱚᱪᱚ ᱠᱚᱣᱟ ᱠᱚ ᱡᱮ ᱱᱚᱝᱠᱟ ᱯᱮᱭᱟᱞᱮ ᱱᱚᱝᱠᱟ ᱯᱮᱭᱟᱞᱮ ᱚᱱᱠᱟ ᱠᱟᱛᱮ ᱠᱩ ᱢᱟᱱᱮ ᱟᱵᱚᱣᱟᱜ ᱱᱤᱡᱮᱨ ᱚᱱᱟ ᱫᱚ ᱱᱤᱡᱮ ᱟᱵᱚᱣᱟᱜ ᱥᱚᱢᱯᱚᱛᱤ ᱦᱟᱲᱚᱯ ᱨᱮᱱᱟᱜ ᱠᱚ ᱪᱮᱥᱴᱟᱭᱟ ᱫᱟ᱾ ᱚᱱᱟ ᱦᱟᱲᱚᱵ ᱠᱟᱱ ᱜᱮᱭᱟ ᱠᱚ ᱚᱱᱮ ᱚᱱᱠᱟ ᱢᱤᱫᱴᱮᱱ ᱵᱮᱵᱟᱨ ᱯᱟᱲᱟᱜ ᱠᱟᱱᱟ ᱾ ᱟᱫᱚ ᱜᱚᱝᱠᱮ ᱞᱤᱧ ᱢᱮᱱ ᱦᱚᱪᱚᱭᱮᱫᱟ ᱵᱩᱡᱷᱟᱹᱣ ᱟᱫᱚ
ᱦᱩᱸ᱾
ᱟᱵᱚᱣᱟᱜ ᱠᱟᱱ ᱜᱮᱭ ᱱᱤᱭᱟᱹ ᱠᱚᱫᱚ ᱠᱤᱱᱛᱩ ᱱᱚᱜᱼᱚᱭ ᱡᱮ ᱫᱟᱜ ᱧᱩᱭᱮᱫ ᱢᱮᱱᱠᱮᱫ ᱫᱟᱜ ᱛᱟᱯᱚᱨᱮ ᱡᱩᱢᱤ ᱥᱮ ᱚᱱᱮ ᱫᱟᱨᱤ ᱠᱚ ᱮᱱᱛᱮ ᱧᱮᱞᱫᱟ ᱟᱵᱚᱣᱟᱜ ᱠᱚᱭᱞᱟ ᱫᱚ ᱵᱮᱱᱟᱣ ᱱᱟ ᱪᱤᱠᱟ ᱛᱮ ᱞᱟᱹᱭ ᱵᱮᱱ ᱥᱮ? ᱠᱚᱭᱞᱟ ᱫᱚ ᱵᱮᱱᱟᱣᱱᱟ ᱥᱟᱵ ᱠᱟᱜ ᱢᱟᱱᱮ ᱟᱭᱢᱟ ᱫᱤᱱ ᱠᱷᱚᱱᱟᱜ ᱫᱟᱨᱤ ᱠᱚ ᱫᱟᱨᱤ ᱠᱚ ᱛᱟᱦᱮᱸ ᱞᱮᱱᱟ ᱟᱭᱢᱟ ᱰᱷᱮᱨ ᱠᱚ ᱫᱟᱨᱤ ᱠᱚ ᱤᱭᱟᱹ ᱠᱚ ᱛᱟᱦᱮᱸ ᱞᱮᱱᱟ᱾ ᱟᱫᱚ ᱚᱱᱟ ᱢᱤᱫ ᱡᱚᱠᱷᱚᱡ ᱟᱨᱠᱤ ᱨᱟᱹᱯᱩᱫ ᱧᱩᱨᱦᱟᱹ ᱠᱟᱛᱮᱜ ᱚᱱᱟ ᱠᱚ ᱤᱭᱟᱹ ᱠᱟᱛᱮᱜ ᱢᱟᱱᱮ ᱫᱷᱟᱹᱨᱛᱤ ᱨᱮᱱᱟᱜ ᱢᱤᱫᱴᱮᱱ ᱤᱭᱟᱹ ᱡᱮ ᱢᱮᱱᱟᱜ ᱡᱮ ᱚᱱᱟ ᱤᱭᱟᱹ ᱠᱟᱛᱮᱫ ᱚᱱᱟ ᱫᱚ ᱞᱟᱛᱟᱨ ᱨᱮ ᱛᱚᱯᱟᱭᱮᱱᱟ ᱛᱚ᱾ ᱛᱟᱯᱚᱨ ᱤᱧ ᱚᱱᱠᱟ ᱤᱭᱟᱹᱭᱱᱟ ᱥᱤᱭᱟ ᱴᱤᱭᱟ ᱚᱝᱠᱟ ᱠᱟᱛᱮ ᱛᱟᱯᱚᱨᱮ ᱠᱚᱭᱞᱟ ᱵᱮᱱᱟᱣᱱᱟ᱾
ᱦᱮᱸᱦᱮᱸ᱾
ᱟᱪᱪᱷᱟ ᱟᱪᱪᱷᱟ᱾ ᱟᱫᱚ ᱱᱤᱭᱟᱹ ᱠᱚᱫᱚ ᱡᱤᱱᱤᱥ ᱫᱚ ᱟᱵᱚ ᱟᱣᱛᱟ ᱨᱮᱜᱮ ᱯᱟᱲᱟᱜ ᱫᱚ ᱟᱵᱩ ᱴᱷᱚᱠ ᱮ ᱵᱚᱱᱟ ᱠᱚ ᱛᱷᱚᱠ ᱠᱟᱛᱮᱫ ᱟᱠᱚ ᱤᱭᱟᱹᱭᱮᱫᱟ᱾
ᱦᱮᱸ ᱦᱮᱸ ᱟᱫᱚ ᱚᱱᱟ ᱫᱚ ᱥᱚᱨᱠᱟᱨ ᱟᱭᱟᱜ ᱢᱤᱢᱟ ᱞᱟᱵᱷ ᱮ ᱧᱮᱞ ᱫᱟᱭ᱾ ᱥᱮ ᱚᱱᱟ ᱟᱛᱮᱫ ᱫᱚ ᱟᱭᱢᱟ ᱠᱚᱢ ᱤᱭᱟᱹᱛᱮ ᱟᱹᱰᱤ ᱠᱤᱪ ᱪᱷᱩ ᱪᱟᱞᱟᱜ ᱠᱟᱱᱟ ᱥᱮ
ᱦᱩᱸ
ᱡᱟᱦᱟᱸ ᱚᱱᱟ ᱤᱭᱟᱹ ᱠᱚ ᱦᱩᱭᱩᱜ ᱠᱟᱱ ᱯᱷᱮᱠᱴᱨᱤ ᱠᱚ ᱥᱮ ᱡᱟᱦᱟᱸ ᱚᱱᱟ ᱠᱚᱫᱚ ᱚᱱᱟ ᱛᱮᱜᱮ ᱠᱚᱢ ᱤᱭᱟᱹ ᱛᱮ ᱥᱮ ᱟᱹᱰᱤ ᱠᱤᱪᱷᱩ ᱠᱟᱹᱢᱤ ᱞᱟᱜᱟᱜ ᱠᱟᱱ ᱛᱟᱠᱚᱣᱟ ᱚᱱᱟᱛᱮ ᱚᱱᱟ ᱡᱟᱦᱟᱸ ᱠᱚᱭᱞᱟ ᱫᱚ ᱚᱱᱟ ᱫᱚ ᱥᱚᱨᱠᱟᱨᱮ ᱦᱟᱛ ᱫᱟᱭ᱾
ᱚ ᱜᱚᱝᱠᱮ ᱢᱮᱱᱮᱫ ᱟᱱ ᱪᱚ ᱵᱚᱞᱮ ᱱᱚᱜ-ᱚᱭ ᱡᱮ ᱟᱵᱚᱣᱟᱜ ᱱᱚᱜᱚᱭ ᱡᱮ ᱮᱯ ᱡᱮ ᱡᱟᱦᱟᱱᱟᱜ ᱮᱯ ᱴᱷᱤᱠ ᱜᱮᱭᱟ
ᱦᱮᱸ ᱦᱮᱸ
ᱛᱳ ᱱᱚᱜ-ᱚᱭ ᱡᱮ ᱠᱟᱨᱭᱟ ᱮᱯ ᱢᱮᱱᱟᱜ ᱫᱚ ᱱᱤᱭᱟᱹ ᱠᱟᱨᱭᱟ ᱮᱯ ᱤᱫᱤ ᱠᱟᱛᱮ ᱟᱵᱮᱱ ᱪᱮᱫ ᱵᱮᱱ ᱢᱮᱱ ᱦᱚᱪᱚᱭ ᱫᱟ ᱛᱷᱚᱨᱟ ᱠᱟᱹᱴᱤᱡ ᱵᱮᱱ ᱞᱟᱹᱭ ᱞᱮᱠᱷᱟᱱ ᱟᱹᱰᱤ ᱢᱚᱡᱽ ᱦᱩᱭ ᱠᱚᱜ-ᱟ?
ᱱᱚᱣᱟ ᱠᱟᱨᱭᱟ ᱮᱯ ᱫᱚ ᱦᱮᱸ ᱟᱨᱠᱤ ᱟᱵᱚ ᱡᱟᱦᱟᱸ ᱢᱮᱱᱟᱜ ᱠᱟᱜ ᱵᱚᱱᱟ ᱥᱟᱱᱛᱟᱲ ᱥᱮ ᱵᱟᱝᱞᱟ ᱥᱮ ᱡᱟᱦᱟᱸ ᱛᱤᱱᱟᱹᱜ ᱚᱱᱠᱟ ᱢᱮᱱᱟᱜ ᱟᱠᱟᱜ ᱞᱤᱥ ᱱᱚᱣᱟ ᱠᱚ ᱯᱟᱹᱨᱥᱤ ᱨᱮᱭᱟᱜ ᱢᱤᱫᱴᱮᱱ ᱛᱚᱛᱷᱚ ᱞᱮᱠᱟ ᱰᱮᱴᱟ ᱞᱮᱠᱟᱭ ᱦᱟᱛᱟᱣ ᱫᱟᱭ ᱥᱮ ᱚᱱᱟ ᱠᱚ ᱟᱵᱚ ᱯᱚᱨᱮ ᱥᱟᱹᱛ ᱛᱮᱵᱚᱱ ᱧᱟᱢ ᱢᱟ ᱥᱮ ᱟᱵᱚᱨᱮᱱ ᱦᱚᱸ ᱡᱟᱦᱟᱸᱭ ᱟᱨᱚ ᱦᱤᱡᱩᱜ ᱠᱟᱱᱟ ᱦᱟᱸᱜ ᱩᱱᱠᱩ ᱯᱚᱨᱮᱛᱮ ᱚᱱᱟ ᱠᱩ ᱡᱩᱫᱤ ᱢᱳᱵᱟᱭᱤᱞ ᱠᱚᱨᱮ ᱮᱠᱷᱚᱱ ᱫᱚ ᱡᱚᱛᱚ ᱤᱭᱟᱹ ᱡᱩᱜᱽ ᱪᱟᱞᱟᱜ ᱠᱟᱱᱟ ᱥᱮ
ᱛᱚ ᱩᱱᱠᱩ ᱚᱱᱟ ᱠᱩ
ᱢᱳᱵᱟᱭᱤᱞ ᱨᱮᱜᱮ ᱥᱮ ᱟᱹᱰᱤ ᱥᱚᱦᱚᱚᱡ ᱛᱮᱠᱚ ᱧᱟᱢ ᱫᱟᱲᱮᱭᱟᱜ-ᱟ ᱡᱮ ᱱᱚᱣᱟ ᱱᱚᱣᱟ ᱠᱚ ᱥᱟᱱᱛᱟᱲ ᱯᱟᱹᱨᱥᱤ ᱛᱮᱦᱚᱸ ᱢᱮᱱᱟᱜ ᱠᱟᱫᱟ ᱞᱟᱦᱟ ᱛᱮᱫᱚ ᱠᱷᱟᱹᱞᱤ ᱟᱵᱚ ᱫᱚ ᱤᱭᱟᱹ ᱢᱚᱛᱚᱡ ᱜᱮ ᱛᱟᱦᱮᱸ ᱠᱟᱱᱟ ᱛᱚ ᱢᱟᱱᱮ ᱚᱱᱠᱟ ᱜᱟᱞᱢᱟᱨᱟᱣ ᱠᱟᱛᱮᱫ ᱥᱮ ᱚᱟ ᱪᱤᱠᱤ ᱠᱚᱦᱚᱸ ᱵᱟᱝ ᱵᱮᱱᱟᱣ ᱠᱟᱱ ᱛᱟᱦᱮᱸᱱᱟ ᱛᱚᱠᱷᱚᱱ ᱡᱚᱠᱷᱚᱱ ᱵᱮᱱᱟᱣ ᱮᱱᱟ ᱛᱟᱯᱚᱨᱮ ᱟᱫᱚ ᱚᱞ ᱵᱟᱲᱟ ᱥᱮᱲᱟ ᱠᱟᱛᱮᱜ ᱛᱚ ᱪᱷᱟᱯᱟ ᱠᱟᱛᱮᱜ ᱛᱚᱠᱷᱚᱱ ᱚᱱ ᱪᱷᱟᱯᱟᱨᱮ ᱛᱟᱦᱮᱸᱱ ᱠᱟᱱᱟ ᱚᱱᱟ ᱵᱳᱭ ᱠᱚ ᱱᱮᱛᱟᱨ ᱫᱚ ᱚᱱᱮ ᱫᱚᱦᱚ ᱜᱮ ᱛᱟᱦᱮᱱ ᱠᱟᱱᱟ ᱵᱟᱵᱚᱱ ᱯᱟᱲᱦᱟᱜ ᱠᱟᱱᱟ ᱚᱱᱠᱟᱜᱮ ᱱᱮᱛᱟᱨ ᱫᱚ ᱮ ᱰᱤᱡᱤᱴᱮᱞ ᱡᱩᱜᱽ ᱠᱟᱱᱟ ᱛᱚ ᱚᱱᱟᱨᱮ ᱟᱹᱰᱤ ᱥᱚᱦᱚᱚᱡ ᱛᱮ ᱢᱳᱵᱟᱭᱤᱞ ᱨᱮ ᱟᱵᱚᱣᱟᱜ ᱯᱟᱹᱨᱥᱤ ᱛᱮ ᱡᱟᱦᱟᱸ ᱟ ᱤᱛᱚᱜ ᱱᱮ ᱟᱹᱰᱤ ᱥᱚᱦᱚᱡᱽ ᱛᱮ ᱧᱟᱢ ᱫᱟᱲᱮᱭᱟᱜ-ᱟ ᱵᱚᱱ
ᱚᱸ
ᱱᱚᱣᱟ ᱜᱮ
ᱟᱪᱪᱷᱟ ᱪᱷᱟ ᱟᱵᱮᱱ ᱡᱮᱴᱟ ᱵᱮᱱ ᱢᱮᱱ ᱠᱮᱫᱟ ᱟᱹᱰᱤ ᱵᱷᱟᱜᱤ ᱜᱮᱵᱮᱱ ᱢᱮᱱ ᱠᱮᱫᱟ ᱡᱮ ᱵᱚᱞᱮ ᱱᱚᱜᱚᱭ ᱡᱮ ᱠᱟᱨᱮᱭᱟ ᱮᱯ ᱢᱮᱱᱟᱜ ᱛᱟᱵᱚᱱᱟ ᱱᱚᱸᱰᱮ ᱫᱚ ᱵᱚᱞᱮ ᱟᱵᱚᱣᱟᱜ ᱯᱟᱹᱨᱥᱤ ᱠᱚ ᱥᱮ ᱮᱱᱛᱮᱫ ᱟᱵᱚᱣᱟᱜ ᱨᱚᱲ ᱡᱮ ᱱᱚᱜ-ᱚᱭ ᱡᱮ ᱮᱱᱜᱮᱫ ᱟᱵᱚ ᱥᱟᱱᱛᱟᱲ ᱚᱠᱟ ᱞᱮᱠᱟ ᱵᱚᱱ ᱨᱚᱲᱟ ᱴᱷᱤᱠ ᱜᱮᱭᱟ ᱚᱱᱟ ᱠᱚ ᱚᱱᱟ ᱠᱚ ᱡᱟ ᱱᱮᱛᱟᱨ ᱫᱚᱢ ᱰᱤᱡᱤᱴᱟᱞ ᱢᱟᱱᱮ ᱮᱠᱫᱚᱢ ᱟᱹᱰᱤ ᱢᱚᱸᱡᱽ ᱛᱮ ᱚᱰᱮᱸ ᱥᱟᱡᱟᱣ ᱥᱟᱯᱲᱟᱣ ᱠᱟᱛᱮᱜ ᱠᱚ ᱢᱟᱱᱮ ᱟᱹᱰᱤ ᱢᱚᱸᱡᱽ ᱛᱮᱠᱚ ᱫᱚᱦᱚ ᱠᱟᱜ ᱠᱟᱱᱟ ᱢᱟᱱᱮ ᱚᱱᱮ ᱪᱮᱫ ᱞᱮᱠᱟ ᱢᱤᱭᱩᱡᱤᱭᱟᱢ ᱨᱮ ᱡᱟᱦᱟᱱᱟᱜ ᱤᱭᱟᱹ ᱠᱚ ᱢᱟᱱᱮ ᱥᱮᱫᱟᱭ ᱨᱟᱡᱟ ᱠᱚᱣᱟᱜ ᱠᱚ ᱤᱭᱟᱹ ᱫᱚᱦᱚ ᱵᱟᱲᱟ ᱠᱟᱫᱟ ᱚᱱᱮ ᱚᱝᱠᱟ ᱱᱚᱸᱰᱮ ᱟᱵᱚᱣᱟᱜ ᱤᱭᱟᱹ ᱠᱚ ᱯᱟᱹᱨᱛᱤ ᱠᱚ ᱥᱟᱯᱲᱟᱣ ᱠᱟᱛᱮ ᱠᱚ ᱫᱚᱦᱚ ᱠᱟᱜ ᱠᱟᱱᱟ ᱡᱮ ᱱᱚᱰᱮ ᱵᱚᱞᱮ ᱱᱤᱭᱟᱹ ᱟᱨ ᱱᱚᱜ-ᱚᱭ ᱡᱮᱵᱚᱱ ᱜᱟᱯᱟᱞᱢᱟᱨᱟᱜ ᱠᱟᱱ ᱡᱮ ᱠᱟᱨᱮᱭᱟ ᱮᱯ ᱢᱟᱫᱷᱚᱢ ᱛᱮ ᱱᱚᱜ-ᱚᱭ ᱟᱵᱚᱱ ᱜᱟᱯᱟᱞ ᱢᱟᱨᱟᱜ ᱱᱟᱡᱽᱞᱮ ᱦᱟᱸᱰᱮᱱ ᱦᱚᱲ ᱥᱮ ᱪᱮᱫ ᱞᱮᱠᱟ ᱱᱚᱱᱛᱮ ᱦᱚᱸ ᱪᱮᱫ ᱞᱮᱠᱟ ᱥᱮ ᱦᱟᱱᱛᱮ ᱪᱮᱫ ᱞᱮᱠᱟ ᱱᱚᱣᱟ ᱴᱚᱴᱷᱟ ᱪᱮᱫ ᱠᱚ ᱪᱤᱠᱟᱹᱜ-ᱟ ᱵᱟᱝ ᱪᱤ ᱠᱟᱜ-ᱟ ᱦᱟᱱᱛᱮᱱᱟᱜ ᱴᱚᱴᱷᱟ ᱪᱮᱫ ᱞᱮᱠᱟ ᱪᱤᱠᱟᱹ ᱪᱮᱫ ᱦᱩᱭᱩᱜ-ᱟ ᱪᱮᱫ ᱠᱚ ᱵᱟᱝ ᱦᱩᱭᱩᱜ-ᱟ ᱦᱮᱸ ᱥᱮ ᱵᱟᱝ?
ᱦᱮᱸ ᱦᱮᱸ ᱦᱮᱸ ᱱᱚᱣᱟ ᱦᱚᱸ ᱟᱹᱰᱤ ᱢᱚᱸᱡᱽ ᱟᱹᱰᱤ ᱢᱤᱫᱴᱮᱡ ᱤᱭᱟᱹ ᱨᱮᱭᱟᱜ ᱠᱟᱱ ᱜᱮᱭᱟ᱾ ᱨᱟᱹᱥᱠᱟᱹ ᱨᱮᱭᱟᱜ ᱠᱟᱱ ᱜᱮᱭᱟ ᱟᱭᱢᱟ ᱦᱚᱲ ᱥᱟᱶ ᱱᱟᱣᱟ ᱦᱚᱲ ᱥᱟᱶ ᱜᱟᱞᱢᱟᱨᱟᱣ ᱦᱩᱭᱩᱜ-ᱟ, ᱟᱨ ᱱᱚᱝᱠᱟ ᱠᱟᱛᱮᱜ ᱜᱮ ᱩᱯᱨᱩᱢ ᱦᱩᱭᱩᱜ-ᱟ ᱜᱟᱞᱢᱟᱨᱟᱣ ᱜᱟᱞᱢᱟᱨᱟᱣ ᱛᱮᱜᱮ᱾ ᱦᱮᱸ ᱱᱚᱣᱟ ᱢᱤᱫᱴᱮᱡ ᱵᱟᱹᱞᱤ ᱛᱮᱜᱮ ᱟᱹᱞᱤᱧ ᱞᱤᱧ ᱠᱩᱥᱤᱭᱟᱜ ᱠᱟᱱ ᱜᱮᱭᱟ᱾
ᱚ ᱟᱪᱪᱷᱟ ᱟᱪᱪᱷᱟ ᱚᱻ
ᱱᱚᱝᱠᱟ ᱜᱮ ᱟᱨᱦᱚᱸ ᱦᱮᱸ ᱢᱟ ᱞᱟᱹᱭ ᱵᱮᱱ ᱞᱟᱹᱭ ᱵᱮᱱ
ᱚ ᱢᱮᱱᱫᱟᱞᱤᱧ ᱡᱮ ᱵᱚᱞᱮ ᱦᱚᱸᱜ ᱦᱚᱸᱜ-ᱚᱭ ᱡᱮ ᱵᱚᱞᱮ ᱱᱚᱜᱼᱚᱭ ᱛᱮᱦᱤᱧ ᱜᱟᱯᱟ ᱢᱮᱱᱛᱮ ᱮᱭᱟᱭ ᱨᱮᱱᱟᱜ ᱡᱩᱜᱽ ᱪᱟᱞᱟᱜ ᱠᱟᱱ ᱛᱟᱵᱚᱱᱟ ᱥᱮ ᱵᱟᱝ
ᱦᱮᱸ ᱦᱮᱸ ᱦᱮᱸ
ᱮ ᱟᱭ ᱡᱮ ᱱᱚᱜ ᱚᱭ ᱡᱮ ᱡᱤᱢ ᱪᱟᱞᱟᱜ ᱠᱟᱱ ᱮ ᱟᱭ ᱡᱮ ᱫᱤᱱ ᱡᱮ ᱪᱟᱞᱟᱜ ᱠᱟᱱ ᱢᱟᱱᱮ ᱫᱤᱱᱮᱨ ᱫᱤᱱ ᱮᱭᱟᱭ ᱮᱱᱛᱮᱫ
ᱦᱮᱸ
ᱮᱭᱟᱭ ᱠᱤ ᱟᱵᱚᱣᱟᱜ ᱢᱟᱱᱮ ᱤᱭᱟᱹ ᱢᱟᱱᱮ ᱚᱱᱠᱟ ᱢᱟᱹᱱᱢᱤᱭᱟᱜ ᱟᱵᱚ ᱮᱱᱛᱮᱫ ᱢᱟᱹᱱᱢᱤᱭᱟᱜ ᱴᱷᱤᱠ ᱜᱮᱭᱟ ᱢᱟᱹᱱᱢᱟᱜ ᱠᱤ ᱚᱱᱟ ᱡᱟᱦᱱᱟᱜ ᱡᱟᱦᱟᱱᱟᱜ ᱠᱤᱪᱷᱩ ᱠᱷᱚᱛᱤ ᱫᱟᱲᱮᱭᱟᱜᱼᱟ ᱥᱮ ᱠᱷᱚᱛᱤᱭ ᱠᱚᱨᱟᱣ ᱫᱟᱲᱮᱭᱟᱜᱼᱟ ᱥᱮ ᱡᱟᱦᱟᱱᱟᱜ ᱠᱤᱪᱷᱩ ᱠᱚᱨᱟᱣ ᱫᱟᱲᱮᱭᱟᱜᱼᱟ ᱱᱤᱭᱟᱹ ᱠᱚ ᱵᱯᱤᱱᱹᱛᱮ ᱟᱵᱮᱱ ᱪᱮᱫ ᱵᱟᱝ ᱦᱩᱫᱤᱥᱚᱜ ᱠᱟᱱᱟ?
ᱦᱮᱸ ᱟᱞᱤᱧᱟᱜ ᱢᱚᱱᱮ ᱞᱮᱠᱟ ᱛᱮᱫᱚ ᱵᱟᱹᱲᱤᱡ ᱫᱤᱠ ᱢᱮᱱᱟᱜ ᱟᱠᱟᱟᱜ ᱜᱮᱭᱟ ᱱᱚᱣᱟ ᱮᱭᱟᱭ ᱛᱮ ᱱᱮᱦᱟᱭᱛᱮ ᱱᱤᱛᱚᱜ ᱥᱟᱱᱟᱢᱟᱜ ᱜᱮ ᱠᱚᱨᱟᱣ ᱜᱟᱱᱚᱜ ᱠᱟᱱᱟ ᱾ ᱡᱮ ᱵᱟᱢ ᱵᱩᱡᱷᱟᱹᱣ ᱫᱟᱲᱮᱭᱟᱜᱼᱟ ᱡᱮ ᱱᱚᱣᱟ ᱥᱟᱹᱨᱤᱭᱟᱜ ᱠᱟᱱᱟ ᱥᱮ ᱮᱲᱮᱭᱟᱜ ᱠᱟᱱᱟ ᱾ ᱛᱚ ᱟᱭᱢᱟ ᱠᱷᱚᱛᱤ ᱫᱟᱲᱮᱜ ᱜᱮᱭᱟᱭ
ᱦᱩᱸ
ᱟᱭᱢᱟ ᱠᱤᱪᱷᱩ ᱜᱮ ᱱᱮᱛᱟᱨ ᱫᱚ ᱟᱵᱚᱣᱟᱜ ᱪᱤᱛᱟᱹᱨ ᱠᱚᱦᱚᱸ ᱢᱟᱱᱮ ᱛᱷᱚᱲᱟ ᱵᱟᱹᱲᱤᱡ ᱵᱷᱟᱵᱛᱮ ᱚᱱᱠᱟ ᱪᱟᱞᱟᱣ ᱫᱟᱲᱮᱭᱟᱜ ᱜᱮᱭᱟᱭ ᱟᱨ ᱡᱤ ᱥᱮᱫ ᱫᱤᱠ ᱫᱤᱭᱮ ᱫᱚ ᱴᱷᱤᱠ ᱜᱮᱭᱟ ᱟᱭᱢᱟ ᱠᱤᱪᱷᱩ ᱜᱮ ᱟᱹᱰᱤ ᱥᱚᱦᱚᱡᱽ ᱛᱮ ᱧᱟᱢᱚᱜ ᱠᱟᱱᱟ ᱥᱮ ᱡᱟᱦᱟᱱᱟᱜ ᱜᱮ ᱠᱩᱞᱤᱭᱮ ᱠᱷᱟᱡ ᱛᱚ ᱩᱱᱤ ᱟᱹᱰᱤ ᱥᱚᱦᱚᱡᱛᱮ ᱟᱹᱰᱤ ᱢᱚᱸᱡᱽ ᱚᱱᱟ ᱨᱮᱱᱟᱜ ᱛᱮᱞᱟᱭ ᱮᱢ ᱨᱩᱣᱟᱹᱲᱫᱟᱭ᱾ ᱥᱮ ᱠᱟᱹᱢᱤ ᱠᱚᱦᱚᱸᱭ ᱠᱟᱹᱢᱤ ᱠᱟᱱᱟᱭ ᱚᱱᱠᱟ᱾
ᱴᱷᱤᱠ ᱜᱮᱵᱮᱱ ᱢᱮᱱᱠᱟᱫᱟ ᱡᱮ ᱵᱚᱞᱮ ᱱᱚᱜ-ᱚᱭ ᱡᱮ ᱛᱤᱦᱤᱧ ᱜᱟᱯᱟ ᱡᱮ ᱱᱚᱜ ᱮᱭᱟᱭ ᱨᱮᱱᱟᱜ ᱡᱩᱜᱽ ᱡᱮ ᱪᱟᱞᱟᱜ ᱠᱟᱱ ᱱᱤᱭᱟᱹ ᱮᱭᱟᱭ ᱫᱟᱨᱟᱭ ᱛᱮᱫᱚ ᱵᱚᱞᱮ ᱟᱵᱚᱣᱟᱜ ᱟᱭᱢᱟ ᱠᱟᱹᱢᱤᱜ ᱜᱮ ᱥᱚᱦᱚᱡᱚᱜ ᱠᱟᱱ ᱛᱟᱵᱚᱱᱟ ᱾ ᱡᱮᱴᱟ ᱠᱟᱹᱢᱤ ᱟᱵᱚᱣᱟᱜ ᱢᱟᱱᱮ ᱟᱭᱢᱟ ᱴᱟᱭᱤᱢ ᱞᱟᱜᱟᱣᱚᱜ ᱜᱮᱭᱟ ᱚᱱᱟ ᱠᱟᱹᱢᱤ ᱟᱢ ᱢᱮ ᱠᱤᱪᱷᱩᱜ ᱜᱟᱱ ᱢᱚᱫᱽᱫᱷᱮ ᱨᱮᱜᱮᱢ ᱧᱟᱢ ᱫᱟᱲᱮᱭᱟᱜ ᱠᱟᱱᱟ ᱚᱱᱠᱟᱛᱮ ᱟᱹᱰᱤ ᱥᱚᱦᱚᱡᱚᱜ ᱠᱟᱱᱟ ᱟᱨ ᱱᱤᱛᱚᱜ ᱚᱱᱮ ᱦᱮᱸ ᱟᱨ ᱢᱟᱱᱮ ᱱᱤᱛᱚᱜ ᱫᱚ ᱚᱱᱮ ᱮᱭᱟᱭ ᱨᱮᱱᱟᱜ ᱫᱤᱱ ᱪᱟᱞᱟᱜ ᱠᱟᱱᱟ ᱛᱚ ᱟᱫᱚ ᱚᱱ ᱪᱤᱠᱤᱥᱥᱟ ᱠᱷᱮᱛᱨᱮ ᱨᱮᱦᱚᱸ ᱢᱟᱱᱮ ᱮᱭᱟᱭ ᱜᱮ ᱥᱟᱨᱡᱟᱨᱤ ᱠᱚ ᱡᱟᱦᱟᱱᱟᱜ ᱡᱩᱫᱤ ᱦᱩᱭ ᱞᱮᱱ ᱠᱷᱟᱡ ᱫᱚ ᱩᱱᱠᱩ ᱫᱟᱨᱟᱭ ᱠᱟᱹᱢᱤ ᱠᱚᱫᱚ ᱦᱩᱭᱩᱜ ᱠᱟᱱᱟ ᱠᱤᱪᱷᱩ ᱫᱤᱠᱛᱮ ᱢᱚᱸᱡᱽ ᱫᱤᱠᱽ ᱢᱮᱱᱟᱜᱼᱟ ᱠᱤᱪᱷᱩ ᱫᱤᱠ ᱛᱮ ᱵᱟᱹᱲᱤᱡ ᱫᱤᱠ ᱛᱮ ᱦᱚᱸ ᱢᱮᱱᱟᱜᱼᱟ ᱪᱮᱫᱟᱜ ᱥᱮ ᱚᱱᱮ ᱥᱟᱜ ᱠᱟᱜ ᱢᱮ ᱮᱭᱟᱭ ᱡᱩᱫᱤ ᱵᱟᱹᱲᱤᱡ ᱞᱮᱠᱟ ᱢᱚᱱᱮ ᱠᱚᱨᱟᱣᱢ ᱡᱮ ᱪᱤᱠᱤᱥᱥᱟ ᱠᱷᱮᱛᱨᱮ ᱨᱮ ᱮᱟᱭᱟᱭ ᱡᱚᱫᱤ ᱢᱚᱱᱮ ᱠᱚᱨᱟᱢ ᱡᱟᱦᱟᱸᱴᱟᱜ ᱜᱮ ᱥᱟᱨᱡᱟᱨᱤ ᱠᱚᱨᱟᱣᱧ ᱢᱮ ᱴᱷᱤᱠ ᱜᱮᱭᱟ᱾ ᱥᱟᱨᱡᱟᱨᱤ ᱡᱩᱫᱤ ᱠᱚᱨᱟ ᱦᱩᱭᱩᱜ ᱠᱷᱟᱡ ᱛᱟᱦᱞᱮ ᱡᱩᱫᱤ ᱢᱚᱱᱮ ᱠᱚᱨᱟᱢ ᱡᱮ ᱡᱩᱫᱤ ᱮᱭᱟᱭ ᱡᱩᱫᱤ ᱵᱟᱹᱲᱤᱡ ᱞᱮᱠᱷᱟᱡ ᱛᱟᱦᱞᱮ ᱩᱱᱤ ᱮᱭᱟᱭ ᱫᱚ ᱪᱤᱠᱟ ᱚᱠᱟ ᱛᱮᱢ ᱥᱟᱵ ᱫᱟᱲᱮᱭᱟᱜ ᱵᱟᱵᱚᱱ ᱥᱟᱵ ᱫᱟᱰᱮᱭᱟ ᱦᱳᱭ ᱩᱱᱤ ᱵᱟᱹᱲᱤᱡ ᱞᱮᱱᱠᱷᱟᱱ ᱵᱟᱹᱲᱤᱡ ᱨᱮᱜᱮ ᱛᱟᱦᱮᱱᱟ ᱩᱱᱤᱭ ᱮᱜᱽᱱᱮᱥᱴ ᱨᱮᱫᱚ ᱡᱟᱦᱟᱱᱟᱜ ᱵᱟᱵᱚᱱ ᱨᱚᱲ ᱫᱟᱲᱮᱭᱟᱜ ᱥᱮ ᱪᱮᱫ ᱵᱚᱱ ᱢᱮᱱᱫᱟ ᱰᱟᱠᱛᱚᱨ ᱡᱩᱫᱤ ᱠᱟᱹᱢᱤ ᱞᱮᱠᱷᱟᱱ ᱫᱚ ᱱᱚᱰᱮ ᱩᱱᱤ ᱮᱜᱮᱱᱥᱴ ᱨᱮ ᱟᱵᱚᱣᱟᱜ ᱩᱱᱤᱭᱟᱜ ᱮᱜᱽᱱᱮᱥᱴ ᱨᱮ ᱟᱵᱚ ᱡᱟᱦᱟᱱᱟᱜ ᱵᱚᱱ ᱢᱮᱱ ᱫᱟᱲᱮᱭᱟᱜᱼᱟ ᱡᱮ ᱱᱚᱝᱠᱟ ᱱᱝᱠᱟ ᱪᱟᱜ ᱮᱢ ᱠᱟᱹᱢᱤ ᱠᱮᱫᱟ ᱥᱮ ᱦᱟᱱᱠᱟ ᱪᱮᱫᱟᱜ ᱮᱢ ᱠᱟᱹᱢᱤ ᱠᱮᱫᱟ ᱠᱤᱱᱛᱩ ᱮᱭᱟᱭ ᱡᱩᱫᱤ ᱵᱟᱹᱲᱤᱡᱟ ᱚᱱᱟ ᱠᱷᱟᱱ ᱫᱚ ᱟᱵᱚ ᱫᱚ ᱵᱟᱵᱚᱱ ᱨᱚᱲ ᱫᱟᱲᱮᱭᱟᱜᱼᱟ ᱪᱮᱫᱟᱜ ᱵᱟᱹᱲᱤᱡ ᱱᱟ ᱥᱮ ᱪᱮ ᱪᱮᱫᱟᱜ ᱱᱤᱝᱠᱟ ᱦᱩᱭᱱᱟ ᱥᱮ ᱦᱟᱝᱠᱟ ᱦᱩᱭᱱᱟ ᱾ ᱛᱚ ᱱᱤᱭᱟᱹ ᱦᱚᱸ ᱢᱟᱱᱮ ᱮᱭᱟᱭ ᱫᱚ ᱠᱤᱪᱷᱩ ᱫᱤᱠ ᱛᱮᱫᱚ ᱢᱚᱸᱡᱽ ᱫᱚ ᱢᱚᱸᱡᱽ ᱜᱮᱭᱟ ᱟᱨ ᱠᱤᱪᱷᱩ ᱫᱤᱠ ᱛᱮᱫᱚ ᱵᱟᱹᱲᱤᱡ ᱦᱚᱸ ᱢᱮᱱᱟᱜ ᱜᱮᱭᱟ ᱾
ᱦᱮᱸ ᱦᱮᱸ ᱚᱱᱠᱟ ᱜᱮ ᱥᱟᱱᱟᱢᱟᱜ ᱨᱮᱭᱟᱜ ᱜᱮ ᱵᱩᱜᱤ ᱦᱚᱸ ᱢᱮᱱᱟᱜ ᱟᱠᱟᱫᱟ ᱵᱟᱲᱤᱡᱟᱜ ᱦᱚᱸ ᱢᱮᱱᱟᱜ ᱟᱠᱟᱫᱟ ᱟᱫᱚ ᱚᱝᱠᱟ ᱜᱮ ᱟᱵᱚ ᱠᱟᱹᱢᱤ ᱦᱩᱭᱩᱜ ᱛᱟᱵᱚᱱᱟ ᱵᱩᱜᱤᱭᱟᱜ ᱵᱩᱜᱤᱭᱟᱜ ᱞᱮᱠᱟᱜᱮ ᱟᱨ ᱵᱟᱹᱲᱤᱡᱟᱜ ᱡᱟᱦᱟᱸ ᱦᱩᱭᱩᱜ ᱟᱱᱟ ᱚᱱᱟ ᱠᱚᱫᱚ ᱵᱚ ᱟᱨ ᱵᱟᱵᱚᱱ ᱠᱚᱨᱟᱣᱟ ᱡᱟᱛᱮ ᱟᱵᱚ ᱜᱮᱛᱚ ᱚᱱᱟ ᱵᱟᱹᱲᱤᱡᱟᱜ ᱦᱚᱸ ᱥᱮ ᱟᱵᱚ ᱜᱮᱵᱚᱱ ᱠᱚᱨᱟᱣ ᱮᱫᱟ ᱥᱮ ᱟᱵᱚ ᱜᱮᱵᱚᱱ ᱥᱮᱬᱟᱣᱟᱭ ᱠᱟᱱᱟ ᱩᱱᱤ ᱟᱵᱚ ᱡᱩᱫᱤ ᱵᱟᱵᱚᱱ ᱞᱟᱹᱭ ᱟᱭᱟ ᱥᱮ ᱚᱱᱟ ᱠᱚ ᱛᱚᱛᱛᱷᱚ ᱠᱚ ᱵᱟᱵᱚᱱ ᱮᱢᱟᱭᱟ ᱟᱵᱚ ᱜᱩᱜᱟᱹᱞ ᱠᱚᱨᱮ ᱥᱮ ᱡᱟᱦᱟᱸᱱᱟᱜ ᱠᱚᱨᱮ ᱛᱟᱦᱚᱞᱮ ᱠᱷᱟᱡᱽ ᱩᱱᱤ ᱫᱚ ᱚᱱᱠᱟ ᱵᱟᱭ ᱥᱮᱬᱟᱭ ᱜᱮᱭᱟ ᱾ᱦᱩᱸ
ᱴᱷᱤᱠ ᱴᱷᱤᱠ᱾ ᱟᱵᱮᱱ ᱡᱮᱴᱟ ᱵᱮᱱ ᱢᱮᱱ ᱠᱮᱫᱟ ᱚᱱᱟ ᱦᱚᱸ ᱴᱷᱤᱠ ᱜᱮᱭᱟ᱾ ᱟᱫᱚ ᱮ ᱟᱭ ᱜᱮ ᱡᱮᱴᱟ ᱧᱮᱞᱚᱜ ᱚᱱᱟ ᱥᱚᱢᱚᱭ ᱟᱫᱚ ᱟᱜᱟᱢ ᱫᱤᱱ ᱨᱮᱦᱚᱸ ᱟᱵᱚ ᱠᱚᱨᱮᱱ ᱜᱤᱫᱽᱨᱟᱹ ᱯᱤᱫᱽᱨᱟᱹ ᱠᱚ ᱡᱚᱠᱷᱚᱱ ᱠᱚ ᱞᱟᱹᱴᱩᱜ ᱟᱠᱚ ᱛᱚᱠᱷᱚᱱ ᱠᱚᱫᱚ ᱦᱟᱸᱜ ᱩᱱᱠᱩ ᱫᱚ ᱢᱟᱱᱮ ᱱᱤᱭᱟᱹ ᱠᱚ ᱡᱤᱱᱤᱥ ᱫᱚ ᱟᱨ ᱵᱟᱠᱚ ᱱᱤᱝᱠᱟ ᱠᱚ ᱱᱤᱭᱟᱹ ᱠᱚ ᱟᱱᱛᱮᱫ ᱱᱤᱭᱟᱹ ᱠᱚ ᱡᱤᱱᱤᱥ ᱫᱚ ᱩᱱᱠᱩ ᱫᱚ ᱟᱨ ᱵᱟᱠᱚ ᱵᱮᱵᱚᱦᱟᱨᱟ ᱛᱚᱠᱷᱚᱱ ᱫᱚ ᱮᱟᱭ ᱡᱮ ᱨᱮᱠᱚ ᱵᱚᱞᱚ ᱪᱟᱵᱟᱜᱼᱟ ᱡᱷᱚᱛᱚ ᱦᱚᱲ᱾
ᱦᱳᱭ ᱦᱳᱭ ᱮᱠᱫᱚᱢ ᱦᱮᱸ ᱱᱚᱣᱟ ᱫᱚ ᱥᱟᱹᱨᱤ ᱵᱮᱱ ᱠᱟᱫᱟ᱾
ᱚᱱᱠᱟᱭ ᱱᱟᱵᱚ᱾ ᱫᱤᱱᱮᱨ ᱯᱚᱨ ᱫᱤᱱ ᱡᱮᱨᱚᱠᱚᱢ ᱮᱭᱟᱭ ᱟᱨᱠᱤ ᱞᱟᱦᱟ ᱤᱫᱤᱜ ᱠᱟᱱᱟ ᱡᱚᱛᱚ ᱫᱮᱥ ᱨᱮᱜᱮ ᱱᱤᱛᱚᱜ ᱫᱮᱥ ᱟᱨᱮ ᱞᱟᱹᱭ ᱵᱮᱱ ᱥᱮ ᱡᱮ ᱠᱳᱱᱳ ᱡᱚᱛᱚ ᱠᱤᱪᱷᱩ ᱠᱟᱹᱴᱤᱡ ᱢᱟᱹᱴᱤᱡ ᱠᱟᱹᱢᱤ ᱨᱮᱦᱚᱸ ᱥᱤᱠᱠᱷᱟ ᱠᱮᱛᱨᱮ ᱞᱟᱹᱭ ᱵᱮᱱ ᱪᱤᱠᱤᱥᱥᱟ ᱠᱮᱛᱨᱮ ᱞᱟᱹᱭ ᱵᱮᱱ ᱡᱮ ᱠᱳᱱᱳ ᱡᱟ